ᱚ ᱠᱟᱱ ᱜᱮᱭᱟ
ᱦᱮᱸ ᱟᱸᱡᱚᱢᱚᱜ ᱠᱟᱱᱟ᱾
ᱟᱪᱪᱷᱟ ᱦᱳᱭ ᱟᱫᱚ ᱚᱱᱠᱟᱜᱮ ᱞᱟᱹᱭ ᱢᱮ ᱠᱷᱟᱱ ᱪᱮᱫ ᱤᱫᱤ ᱠᱟᱛᱮᱫ ᱚᱱᱠᱟ ᱨᱚᱯᱚᱲ ᱦᱩᱭᱩᱜᱼᱟ?
ᱚ ᱱᱤᱛᱚᱜ ᱫᱚ ᱞᱟᱹᱭᱢᱮ ᱢᱟ ᱟᱢᱜᱮ ᱟᱵᱚᱣᱟᱜ ᱥᱟᱶᱛᱟ ᱥᱚᱢᱟᱡᱽ ᱤᱫᱤ ᱠᱟᱛᱮᱫ ᱠᱟᱹᱴᱤᱡ ᱚᱚᱞ ᱯᱷᱞ ᱜᱮᱮ
ᱟᱵᱚᱣᱟᱜ ᱥᱟᱶᱛᱟ ᱥᱚᱢᱟᱡᱽ ᱨᱮ ᱟᱪᱪᱷᱟ ᱚᱠᱟ ᱦᱳᱭ ᱟᱢ ᱱᱤᱛᱚᱜ ᱱᱚᱣᱟ ᱟᱵᱚᱣᱟᱜ ᱥᱟᱶᱛᱟ ᱥᱚᱢᱟᱡᱽ ᱨᱮ ᱟᱢ ᱚᱠᱟ ᱵᱷᱟᱜᱮᱢ ᱧᱮᱞᱮᱫᱼᱟ ᱟᱨ ᱚᱠᱟ ᱵᱷᱟᱜᱮ ᱵᱟᱹᱲᱤᱡ ᱮᱢ ᱧᱮᱞᱮᱜᱼᱟ?
ᱮᱠᱫᱚᱢ ᱱᱚᱣᱟ ᱱᱤᱭᱟᱹᱼᱼ
ᱦᱳᱭ ᱟᱵᱚᱣᱟᱜ ᱱᱚᱣᱟ ᱥᱟᱶᱛᱟᱨᱮ ᱢᱟᱱᱮ ᱪᱮᱫ ᱞᱮᱠᱟ ᱦᱩᱭᱩᱜ ᱠᱟᱱᱟ? ᱢᱤᱫᱴᱟᱝ ᱦᱚᱜᱼᱚᱭ ᱵᱟᱯᱞᱟ ᱠᱚ ᱟᱹᱰᱤ ᱜᱟᱱ ᱜᱮ ᱠᱟᱹᱴᱤᱡ ᱮᱴᱟᱜ ᱨᱚᱠᱚᱢ ᱵᱷᱟᱵᱛᱮ ᱦᱩᱭᱩᱜᱼᱼ ᱛᱟᱵᱚᱱᱟ ᱱᱚᱣᱟ ᱢᱤᱫᱴᱟᱝ ᱠᱟᱛᱷᱟ ᱠᱟᱱᱟ ᱵᱟᱯᱞᱟ ᱠᱚᱢᱟ ᱱᱚᱜᱼᱚ ᱱᱚᱝᱠᱟ᱾
ᱠᱚᱢ ᱵᱚᱭᱮᱥ ᱨᱮᱠᱚ ᱵᱟᱯᱞᱟᱜ ᱠᱟᱱᱟ ᱩᱱᱠᱩ ᱤᱫᱤ ᱠᱟᱛᱮ ᱪᱮᱫ ᱮᱢ ᱞᱟᱹᱭᱟ?
ᱦᱳᱭ ᱦᱳᱭ ᱱᱚᱣᱟ ᱦᱚᱸ ᱢᱤᱫᱴᱟᱝ ᱟᱹᱰᱤ ᱢᱟᱨᱟᱝ ᱠᱟᱛᱷᱟ ᱠᱟᱱᱟ᱾ ᱟᱫᱚ ᱱᱚᱣᱟ ᱠᱚ ᱤᱫᱤ ᱠᱟᱛᱮᱫ ᱫᱚᱼᱼ ᱱᱩᱠᱩ ᱚᱠᱚᱭᱮᱢ ᱫᱳᱥ ᱠᱚᱣᱟ ᱟᱫᱚ ᱦᱚᱸᱜ ᱚᱱᱟᱜ ᱠᱷᱟᱡ ᱵᱟᱝ ᱵᱩᱡᱩᱜᱚᱜ ᱠᱟᱱᱟ᱾
ᱮᱠᱫᱚᱢ ᱵᱟᱝ ᱫᱚ ᱱᱚᱛᱮ ᱡᱮ ᱟᱭᱳ ᱵᱟᱵᱟᱣᱟᱜ ᱤᱭᱟᱹᱛᱮ ᱪᱮᱫ, ᱠᱚ ᱞᱟᱹᱭᱟ ᱠᱤᱪᱷᱩ ᱠᱤᱪᱷᱩ ᱫᱚ ᱱᱚᱝᱠᱟ ᱠᱚ ᱵᱟᱯᱞᱟᱜ ᱜᱮᱭᱟ ᱢᱟᱱᱮᱼᱼ ᱠᱚᱢ ᱵᱚᱭᱮᱥᱨᱮ ᱡᱟᱶᱟᱭ ᱠᱷᱟᱹᱛᱤᱨ ᱟᱠᱚ ᱛᱮᱠᱚ ᱢᱟᱱᱮ ᱠᱚ ᱡᱟᱢᱟᱭᱚᱜ ᱠᱟᱱᱟ ᱟᱭᱳᱼᱵᱟᱵᱟ ᱚᱱᱟ ᱫᱚ ᱤᱭᱟᱹ ᱛᱟᱦᱮᱱ ᱜᱮᱭᱟ᱾ ᱚᱸᱰᱮ ᱫᱚ ᱟᱭᱳᱼᱵᱟᱵᱟ ᱫᱳᱥ ᱜᱟᱱᱚᱜ ᱜᱮᱭᱟ ᱪᱮᱫᱟᱜ ᱥᱮ ᱠᱩᱲᱤ ᱜᱤᱫᱽᱨᱟᱹ ᱡᱩᱫᱤᱼᱼ ᱟᱹᱣᱨᱤ ᱠᱷᱚᱱᱟᱜ ᱜᱮ ᱪᱚᱢᱠᱟᱣ ᱦᱚᱪᱚᱭᱟ ᱡᱟᱶᱟᱭ ᱢᱮᱭᱟᱞᱮ ᱦᱟᱨᱟ ᱛᱚᱨᱟ ᱛᱚᱨᱟᱝ ᱜᱮᱢ ᱢᱮᱛᱟᱭᱟ᱾ ᱯᱟᱲᱦᱟᱜ ᱨᱮᱱᱟ ᱥᱮ ᱡᱟᱦᱟᱱᱟᱜ ᱢᱤᱫᱴᱟᱝ ᱟᱭᱟᱜ ᱛᱚ ᱟᱡ ᱛᱮ ᱤᱪᱪᱷᱟᱹ ᱛᱟᱦᱮᱱ ᱛᱟᱭᱟ ᱥᱮ᱾
ᱦᱳᱭ᱾
ᱚᱱᱮ ᱫᱚ ᱠᱤᱪᱷᱩ ᱠᱤᱪᱷᱩ ᱟᱭᱳᱼ ᱵᱟᱵᱟᱜ ᱦᱚᱸ ᱚᱱᱮ ᱚᱲᱟᱜ ᱦᱚᱲᱟᱜ ᱦᱚᱸ ᱟᱨᱠᱤ ᱤᱭᱟᱹ ᱛᱟᱦᱮᱱᱟ ᱚᱱᱟ ᱫᱚ᱾
ᱟᱫᱚ ᱦᱳᱭ ᱱᱚᱣᱟ ᱠᱟᱛᱷᱟ ᱢᱟ ᱟᱫᱚ ᱱᱚᱝᱠᱟ ᱫᱚ ᱵᱟᱝ ᱵᱩᱡᱷᱟᱹᱜᱚᱜ ᱜᱮᱭᱟ᱾ ᱟᱫᱚ ᱱᱚᱣᱟ ᱫᱚ ᱡᱟᱦᱟᱸᱭ ᱚᱱᱠᱟ ᱠᱩᱲᱤ ᱜᱤᱫᱽᱨᱟᱹ ᱠᱟᱱᱟ ᱠᱚ ᱟᱫᱚ ᱚᱱᱠᱟ ᱠᱩᱲᱤ ᱜᱤᱫᱽᱨᱟᱹ ᱜᱮ ᱱᱚᱣᱟᱼᱼ ᱠᱚᱫᱚ ᱵᱷᱟᱜᱮ ᱜᱮᱠᱚ ᱵᱩᱡᱽ ᱫᱟᱲᱮᱭᱟᱜᱼᱟ ᱟᱨ ᱵᱟᱠᱷᱟᱱ ᱫᱚ ᱱᱚᱝᱠᱟᱼᱼ
ᱚᱲᱟᱜ ᱠᱷᱚᱱᱟᱜ ᱠᱟᱹᱴᱤᱡ ᱵᱷᱟᱜᱮ ᱧᱚᱜ ᱚᱲᱟᱜ ᱠᱷᱚᱱ ᱯᱮᱲᱟ ᱠᱚ᱾ ᱦᱮᱸ ᱯᱮᱲᱟ ᱠᱚ ᱦᱮᱡ ᱱᱟ ᱛᱚ ᱡᱟᱶᱟᱭ ᱢᱮᱭᱟᱞᱮ ᱤᱱᱟᱹᱜ ᱜᱮ ᱯᱟᱲᱦᱟᱜ ᱛᱟᱵᱚᱱᱟ ᱯᱟᱲᱦᱟᱣ ᱠᱟᱛᱮᱫ ᱪᱮᱫ ᱮᱢ ᱪᱤᱠᱟᱹ ᱫᱟᱲᱮᱭᱟᱜᱼᱟ ᱯᱟᱪᱮᱫ, ᱚ ᱡᱟᱦᱟᱸ ᱛᱤᱥᱚᱜ ᱡᱟᱦᱟᱸ ᱞᱮᱠᱟᱱ ᱚᱲᱟᱜ ᱨᱮᱢ ᱪᱟᱞᱟᱜ ᱛᱟᱦᱚᱞᱮᱼᱼ ᱡᱟᱶᱟᱭ ᱢᱮᱭᱟᱞᱮ ᱢᱟᱱᱮ ᱟᱫᱚ ᱯᱮᱥᱟᱨ ᱠᱚ ᱮᱢᱟᱫᱮᱭᱟ ᱚᱲᱟᱜ ᱦᱚᱲ᱾ ᱱᱚᱝᱠᱟ ᱧᱮᱞ ᱠᱟᱱᱟ ᱧᱮᱞᱚᱜᱚᱜ ᱠᱟᱱᱟ᱾
ᱦᱩᱭᱩᱜ ᱜᱮᱭᱟ᱾
ᱚᱱᱟ ᱠᱚᱫᱚ ᱠᱩᱲᱤ ᱜᱤᱫᱽᱨᱟᱹ ᱨᱮᱜᱮ ᱵᱤᱥᱮᱥ ᱠᱚ ᱵᱩᱡ ᱟᱠᱚ ᱟᱨᱠᱤ ᱚᱱᱟ ᱫᱚ ᱡᱮᱼᱼ
ᱦᱳᱭ᱾
ᱦᱩᱸ᱾
ᱟᱨ ᱵᱟᱝᱠᱷᱟᱱ ᱫᱚ ᱱᱚᱝᱠᱟ ᱠᱷᱟᱱ ᱚᱠᱚᱭ ᱫᱚ ᱠᱷᱟᱱ ᱚᱱᱠᱟ ᱵᱩᱫᱽᱫᱷᱤ ᱫᱟᱲᱮ ᱛᱮᱠᱚ ᱚᱠᱚᱭ ᱫᱚ ᱦᱟᱸᱜ ᱠᱷᱟᱱ ᱠᱚ ᱚᱱᱠᱟ ᱠᱚ ᱠᱷᱟᱴᱚ ᱟᱠᱟᱱᱟ ᱾ ᱡᱮ ᱚᱠᱟ ᱴᱷᱤᱠ ᱠᱟᱱᱟ ᱚᱠᱟ ᱵᱮᱥ ᱠᱟᱱᱟ ᱚᱱᱟ ᱧᱮᱞ ᱵᱟᱠᱚ
ᱵᱟᱠᱚ ᱴᱷᱤᱠᱟᱹᱭᱟ ᱦᱮᱸ ᱦᱮᱸ ᱾
ᱦᱳᱭ ᱚᱱᱟ ᱠᱷᱟᱹᱛᱤᱨ ᱠᱚ ᱚᱱᱠᱟᱭᱮᱼᱟ ᱾ ᱟᱨ ᱮᱸ ᱟᱫᱚ ᱤᱱᱟᱹ ᱠᱷᱟᱹᱛᱤᱨ ᱱᱚᱜᱚᱭ ᱟᱠᱚᱛᱮ ᱡᱟᱦᱟᱸ ᱠᱚ ᱵᱟᱯᱞᱟᱜ ᱠᱟᱱᱟ ᱦᱚᱜᱼᱱᱟ ᱟᱵᱚᱣᱟᱜ ᱥᱟᱶᱛᱟᱨᱮ ᱡᱟᱦᱟᱸ ᱠᱟᱛᱷᱟ ᱠᱟᱱᱟ ᱟᱠᱚᱛᱮ ᱵᱟᱯᱞᱟᱜ ᱠᱟᱱᱟ ᱟᱫᱚ ᱦᱚᱜᱼᱚᱭ ᱱᱚᱸᱰᱮ ᱪᱮᱫ ᱞᱮᱠᱟ ᱦᱩᱭᱩᱜ ᱠᱟᱱᱟ ᱟᱫᱚ ᱦᱚᱸ ᱚᱸᱰᱮ ᱫᱚ ᱜᱚᱱᱚᱝ ᱥᱤᱫᱤ ᱥᱮ ᱱᱚᱜᱠᱟ ᱢᱤᱫᱴᱟᱝ ᱵᱟᱦᱟ ᱥᱟᱦᱟᱸ ᱦᱩᱭᱩᱜ ᱦᱮᱸ ᱥᱮ ᱵᱟᱝ? ᱟᱫᱚ ᱱᱚᱸᱰᱮ ᱫᱚ ᱟᱫᱚ ᱛᱟᱦᱚᱞᱮ ᱟᱹᱰᱤᱜᱟᱱ ᱠᱤᱪᱷᱩ ᱜᱟᱱ ᱠᱟᱹᱢᱤ ᱠᱚ ᱨᱟᱹᱥᱠᱟᱹ ᱠᱚ ᱛᱟᱦᱮᱭᱱ ᱜᱮᱭᱟ ᱚᱱᱟ ᱠᱚᱫᱚ ᱵᱟᱝ ᱜᱟᱱᱚᱜᱼᱟ᱾ ᱪᱮᱫ ᱞᱮᱠᱟ ᱡᱚᱠᱷᱚᱱ ᱵᱟᱹᱨᱭᱟᱹᱛᱚᱜ ᱮᱢ ᱪᱟᱞᱟᱜᱼᱟ ᱱᱚᱰᱮ ᱫᱚ ᱚᱱᱟ ᱫᱚ ᱵᱟᱹᱨᱭᱟᱹᱛᱚᱜ ᱚᱱᱠᱟ ᱪᱟᱞᱟᱣ ᱵᱟᱢ ᱧᱟᱢᱟ᱾ ᱛᱟᱦᱚᱞᱮ ᱚᱸᱰᱮ ᱵᱟᱹᱨᱭᱟᱹᱛᱚᱜ ᱢᱤᱫᱴᱟᱝ ᱨᱟᱹᱥᱠᱟᱹ ᱚᱱᱟ ᱪᱟᱵᱟᱭᱱᱟ᱾
ᱪᱵᱟᱭᱱᱟ ᱦᱮᱸ ᱾
ᱦᱳᱭ ᱦᱚᱸᱜᱼᱚ ᱱᱚᱝᱠᱟ ᱾
ᱛᱟᱦᱚᱞᱮ ᱟᱢᱟᱜ ᱚᱞᱚᱜ ᱯᱟᱲᱦᱟᱣ ᱫᱚ ᱢᱟᱱᱮ ᱪᱮᱫ ᱪᱮᱫ ᱚᱠᱟ ᱯᱟᱹᱨᱥᱤ ᱛᱮᱢ ᱚᱞ ᱯᱟᱲᱦᱟᱣ ᱞᱮᱱ ᱛᱟᱦᱮᱸᱫ?
ᱮ ᱦᱳᱭ ᱱᱚᱝᱠᱟ ᱯᱟᱲᱦᱟᱣ ᱦᱩᱭ ᱞᱮᱱ ᱜᱮᱭᱟ ᱟᱨ ᱱᱚᱝᱠᱟ ᱢᱤᱫᱴᱟᱝ ᱛᱟᱦᱮᱸ ᱠᱟᱱᱟ ᱟᱨᱠᱤ ᱱᱚᱝᱠᱟ ᱥᱟᱱᱛᱟᱞᱤ ᱢᱤᱰᱤᱭᱟᱢ ᱥᱟᱱᱛᱟᱞ ᱚᱱᱠᱟ ᱥᱟᱵᱽᱡᱮᱠᱴ ᱡᱟᱦᱟᱸ
ᱟᱪᱪᱷᱟ ᱞᱮᱝᱜᱩᱭᱮᱡᱽ ᱡᱟᱦᱟᱸ ᱫᱚᱠᱚ ᱞᱟᱹᱭᱟ ᱾
ᱦᱳᱭ ᱦᱳᱭ ᱟᱨᱠᱤ ᱥᱟᱵᱡᱮᱠᱴ ᱢᱤᱫᱴᱟᱝ ᱥᱟᱱᱛᱟᱞᱤ ᱛᱟᱦᱮᱸ ᱠᱟᱱᱟ ᱵᱟᱠᱤ ᱚᱱᱠᱟ ᱟᱫᱚ ᱛᱟᱦᱮᱸ ᱠᱟᱱᱟ ᱱᱚᱜᱼᱚ ᱱᱚᱝᱠᱟ ᱠᱟᱛᱮ ᱯᱟᱲᱦᱟᱣ ᱦᱩᱭ ᱠᱟᱱᱟ ᱾ ᱟᱫᱚ ᱟᱯᱮ ᱫᱚ ᱛᱟᱦᱚᱞᱮ
ᱚ ᱤᱧ ᱫᱚ ᱯᱩᱨᱟᱹ ᱢᱤᱰᱤᱭᱟᱢ ᱛᱮ ᱥᱟᱱᱛᱟᱞᱤ ᱢᱤᱰᱤᱭᱟᱢ ᱢᱟᱱᱮ ᱟᱵᱚ ᱡᱟᱱᱟᱢ ᱟᱲᱟᱝ ᱛᱮ ᱾
ᱟᱪᱪᱷᱟ ᱦᱳᱭ ᱾ ᱟᱫᱚ ᱦᱳᱭ ᱟᱨᱚ ᱱᱚᱝᱠᱟᱜᱮ ᱟᱵᱚᱣᱟᱜ ᱥᱟᱶᱛᱟ ᱨᱮᱱᱟᱜ ᱡᱟᱦᱟᱸ ᱟᱨᱚ ᱠᱟᱛᱷᱟ ᱠᱚ ᱡᱩᱫᱤᱢ ᱢᱮᱱᱟ ᱮ ᱠᱤᱪᱷᱩ ᱱᱚᱝᱠᱟ ᱧᱮᱞᱚᱜᱚᱜ ᱠᱟᱱᱟ ᱟᱹᱰᱤ ᱠᱟᱹᱴᱤᱡ ᱠᱟᱹᱴᱤᱡ ᱜᱤᱫᱽᱨᱟᱹ ᱱᱚᱝᱠᱟ ᱯᱟᱲᱦᱟᱣ ᱦᱚᱸᱠᱚ ᱵᱟᱹᱜᱤᱭᱮᱜᱼᱟ ᱾
ᱦᱳᱭ ᱟᱵᱚ ᱟᱵᱚ ᱤᱭᱟᱹ ᱨᱮᱱ ᱜᱮ ᱵᱮᱥᱤ ᱟᱨᱠᱤ ᱢᱟᱱᱮ ᱟᱵᱚᱣᱟᱜ ᱠᱟᱥᱴ ᱨᱮᱱ ᱾
ᱦᱳᱭ ᱦᱳᱭ ᱾
ᱟᱵᱚ ᱫᱚ ᱮᱠ ᱛᱚ ᱢᱟᱱᱮ ᱴᱟᱠᱟ ᱯᱚᱭᱥᱟ ᱛᱮᱫᱚ ᱵᱚᱱ ᱠᱷᱟᱴᱚ ᱜᱮᱭᱟ ᱦᱮᱸᱥᱮ ᱛᱚ ᱡᱚᱛᱚ ᱴᱩᱠᱩ ᱟᱨ ᱡᱩᱫᱤ ᱚᱲᱟᱜ ᱦᱚᱲᱮᱢ ᱯᱟᱲᱦᱟᱜᱼᱟ ᱯᱟᱲᱦᱟᱜ ᱟᱢ ᱱᱤᱜᱮ ᱡᱩᱫᱤᱢ ᱯᱟᱲᱦᱟᱜᱼᱟ ᱚᱲᱟᱜ ᱦᱚᱲ ᱛᱤᱥ ᱦᱚᱸ ᱵᱟᱭ ᱢᱮᱛᱟ ᱢᱟ ᱢᱮᱱᱛᱮ ᱟᱞᱚᱢ ᱯᱟᱲᱦᱟᱜᱼᱟ ᱥᱮ ᱪᱮᱫ ᱾ ᱢᱟᱱᱮ ᱚᱱᱟ ᱞᱟᱹᱜᱤᱫ ᱚᱱᱟ ᱚᱱᱟ ᱞᱟᱹᱜᱤᱫ ᱫᱚ ᱥᱟᱢᱚᱨᱛᱷᱚ ᱢᱮᱱᱟᱜ ᱛᱟᱠᱚ ᱜᱮᱭᱟ ᱟᱨᱠᱤ ᱾ ᱡᱟᱦᱟᱸ ᱞᱮᱠᱟ ᱠᱟᱛᱮᱜ ᱜᱮ ᱜᱤᱫᱽᱨᱟᱹ ᱠᱚ ᱯᱟᱲᱦᱟᱣᱮᱭᱟ ᱠᱤᱱᱛᱩ ᱚᱱᱟ ᱫᱚ ᱱᱤᱡᱮᱨᱟᱜ ᱡᱩᱫᱤ ᱤᱭᱟᱹ ᱵᱟᱝ ᱛᱟᱦᱮᱱ ᱛᱟᱢᱟ ᱵᱷᱟᱜᱤ ᱴᱷᱤᱠ ᱡᱩᱫᱤ ᱵᱟᱢ ᱯᱟᱲᱟᱜᱼᱟ ᱚᱲᱟᱜ ᱦᱚᱲᱮ ᱮᱢᱟᱢᱟ ᱴᱟᱠᱟ ᱯᱚᱭᱥᱟ ᱡᱮᱢᱚᱱ ᱟᱞᱮ ᱵᱟᱭᱨᱮ ᱨᱮᱠᱚ ᱫᱚᱦᱚ ᱟᱠᱟᱜ ᱞᱮᱭᱟ ᱟᱞᱮ ᱡᱩᱫᱤ ᱦᱳᱭᱛᱳ ᱵᱟᱞᱮ ᱯᱟᱲᱦᱟᱜᱼᱟ ᱦᱮᱸ ᱛᱟᱦᱚᱞᱮ ᱚᱲᱟᱜ ᱦᱚᱲ ᱠᱷᱟᱴᱟᱜ ᱠᱟᱱᱟ ᱠᱚ ᱛᱟᱨᱯᱚᱨᱮ ᱮᱢᱟᱢ ᱠᱟᱱᱟ ᱠᱚ ᱴᱟᱠᱟ ᱯᱚᱭᱥᱟ ᱾ ᱛᱟᱦᱚᱞᱮ ᱚᱱᱟ ᱠᱚ ᱵᱩᱡ ᱦᱩᱭᱩᱜᱼᱟ, ᱟᱨ ᱡᱩᱫᱤ ᱚᱲᱟᱜ ᱦᱚᱲ ᱦᱚᱸ ᱵᱩᱡᱟ ᱡᱮ ᱱᱩᱭ ᱜᱤ ᱜᱤᱫᱽᱨᱟᱹ ᱢᱟᱱᱮ ᱩᱱᱟᱹᱜ ᱴᱟᱜ ᱵᱟᱭ ᱤᱭᱟᱹᱣᱟ ᱯᱟᱲᱦᱟᱣ ᱪᱮᱛᱟᱱ ᱨᱮ ᱩᱱᱟᱹᱜ ᱠᱤ ᱩᱱᱟᱹᱜ ᱤᱭᱟᱹ ᱵᱟᱹᱱᱩᱜ ᱛᱟᱭᱟ ᱮᱱᱟᱨᱡᱤ ᱛᱟᱦᱚᱞᱮ ᱩᱱᱤ ᱜᱤᱫᱽᱨᱟᱹ ᱫᱚ ᱟᱭᱳ-ᱵᱟᱵᱟ ᱦᱚᱸ ᱚᱸᱰᱮ ᱫᱚ ᱢᱟᱱᱮ ᱵᱟᱠᱚ ᱤᱭᱟᱹᱜᱼᱟ
ᱦᱳᱭ ᱾
ᱵᱟᱠᱷᱟᱱ ᱱᱤᱛᱚᱜ ᱫᱚ ᱱᱤᱡᱮᱨᱟᱜ ᱰᱤᱥᱤᱥᱮᱱ ᱦᱟᱛᱟᱣ ᱞᱮᱠᱟ ᱯᱩᱨᱟᱹ ᱡᱳᱜᱽᱼᱛᱟ ᱦᱩᱭ ᱠᱟᱱ ᱛᱟᱵᱚᱱᱟ, ᱱᱤᱛᱳᱜ ᱪᱮᱫ ᱮᱢ ᱪᱤᱠᱟᱹᱭᱟᱢ ᱚᱱᱟ ᱰᱟᱦᱟᱨ ᱛᱮᱜᱮᱢ ᱪᱟᱞᱟᱜᱼᱟ,
ᱦᱳᱭ᱾
ᱟᱨ ᱜᱤᱫᱽᱨᱟᱹ ᱯᱩᱭᱞᱳ ᱠᱷᱚᱱᱟᱜ ᱪᱮᱜ ᱠᱟ ᱟᱭᱳᱼᱵᱟᱵᱟ ᱪᱮᱜ ᱠᱟ ᱤᱭᱟᱹ ᱠᱚᱣᱟ ᱟᱨᱠᱤ ᱚᱸᱠᱟ ᱜᱮᱠᱚ ᱪᱟᱞᱟᱜ ᱜᱮᱭᱟ ᱠᱤᱪᱷᱩ ᱠᱤᱪᱷᱩ ᱫᱚ᱾
ᱦᱳᱭ, ᱟᱫᱚ ᱚᱠᱚᱭ ᱱᱚᱰᱮ ᱨᱮᱱ ᱜᱮ ᱩᱸ ᱱᱚᱝᱠᱟ ᱧᱮᱞᱚᱜᱚᱜ ᱠᱟᱱᱟ ᱡᱮ ᱠᱤᱪᱷᱩ ᱜᱟᱱ ᱱᱚᱝᱠᱟ ᱞᱟᱹᱭ ᱦᱚᱸ ᱜᱟᱱᱚᱜᱼᱟ, ᱟᱭᱳᱼᱵᱟᱵᱟ ᱦᱟᱸᱜ ᱦᱚᱸ ᱢᱤᱫᱴᱟᱝ ᱟᱹᱰᱤ ᱢᱟᱨᱟᱝ ᱱᱚᱰᱮ ᱫᱚ ᱫᱳᱥ ᱞᱮᱠᱷᱟᱡ,
ᱦᱳᱭ ᱦᱳᱭ᱾ ᱡᱮᱢᱚᱱ ᱱᱤᱛᱚᱜ ᱫᱚ ᱥᱳᱥᱟᱞ ᱢᱤᱰᱤᱭᱟ ᱨᱮ ᱵᱤᱥᱤ ᱥᱚ ᱠᱷᱚᱱᱟᱜ ᱮᱠᱴᱤᱵᱷ ᱵᱚᱱ ᱛᱟᱦᱮᱱ ᱠᱟᱱᱟ, ᱦᱮᱸ ᱥᱮ?
ᱦᱳᱭ᱾
ᱟᱸ ᱡᱮᱢᱚᱱ ᱞᱚᱠᱰᱟᱹᱣᱩᱱ ᱜᱮ ᱡᱩᱫᱤᱢ ᱧᱮᱞᱼᱟ, ᱞᱚᱠᱰᱟᱹᱣᱩᱱ ᱯᱚᱨᱮ ᱪᱮᱫᱼᱠᱟ ᱛᱟᱦᱮᱸ ᱠᱟᱱᱟ ᱞᱚᱠᱰᱟᱹᱣᱩᱱ ᱯᱚᱨᱮ ᱱᱤᱛᱚᱜ ᱪᱮᱫ ᱞᱮᱠᱟ ᱯᱚᱨᱤᱵᱚᱨᱛᱚᱱ ᱟᱠᱟᱱᱟ?
ᱦᱳᱭ᱾
ᱩᱱ ᱟᱸ ᱯᱷᱳᱱ ᱠᱚᱢᱟ ᱚᱱᱟ ᱴᱷᱤᱠ ᱜᱮᱭᱟ ᱦᱮᱸᱥᱮ, ᱩᱱ ᱥᱚᱢᱚᱭ ᱟᱵᱚᱣᱟᱜ ᱥᱩᱵᱤᱫᱷᱟ ᱞᱟᱹᱜᱤᱜ ᱜᱮ, ᱟᱨ ᱩᱱᱤ ᱫᱚ ᱟᱨ ᱵᱟᱭ ᱞᱟᱹᱭ ᱟᱠᱟᱫᱟ ᱢᱮᱱᱛᱮ ᱡᱟᱦᱟᱸᱭ ᱯᱷᱳᱱᱼᱮ ᱮᱢ ᱟᱠᱟᱫᱟ ᱩᱱᱤ ᱛᱚ ᱛᱤᱥ ᱵᱟᱭ ᱞᱟᱹᱭ ᱟᱠᱟᱫᱟ ᱢᱮᱱᱛᱮ, ᱳᱸ ᱯᱷᱳᱱᱼᱤᱧ ᱮᱢᱟᱢ ᱠᱟᱱᱟ ᱟᱫᱚ ᱯᱟᱲᱦᱟᱜ ᱵᱟᱹᱜᱤ ᱢᱮ ᱥᱮ ᱱᱚᱣᱟ ᱨᱮᱜᱮ ᱵᱮᱥᱛᱚ ᱛᱟᱦᱮᱱ ᱢᱮ? ᱩᱱᱤ ᱫᱚ ᱟᱢᱟᱜ ᱥᱩᱵᱤᱫᱷᱟ ᱞᱟᱹᱜᱤᱜ ᱮ ᱮᱢ ᱞᱮᱫᱟᱭ ᱡᱟ ᱛᱮ ᱜᱤᱫᱽᱨᱟᱹ ᱠᱚ ᱵᱷᱟᱹᱜᱤ ᱠᱚ ᱤᱭᱟᱹᱜ ᱢᱟᱱ ᱩᱸ
ᱦᱳᱭ᱾
ᱯᱟᱲᱦᱟᱣ ᱫᱟᱲᱮᱭᱟᱜ ᱮᱢᱟᱱ ᱢᱟ ᱱᱚᱣᱟ ᱳᱯ ᱩᱸ ᱳᱱᱞᱟᱹᱭᱤᱱ ᱛᱮ ᱟᱨᱠᱤ ᱚᱯᱷᱞᱟᱹᱭᱤᱱ ᱛᱮ ᱛᱟᱨ ᱵᱟᱝ ᱦᱩᱭᱩᱜ ᱠᱟᱱ ᱛᱟᱦᱮᱸᱜ? ᱚᱸᱠᱟ ᱟᱵᱚ ᱫᱚ ᱯᱷᱳᱱ ᱧᱟᱢ ᱠᱟᱛᱮᱫ ᱛᱟᱨ ᱚᱸᱠᱟ ᱫᱚ ᱵᱟᱝ
ᱦᱳᱭ,
ᱚᱸᱰᱮ ᱜᱮ ᱟᱹᱰᱤ ᱢᱟᱨᱟᱝ ᱟᱵᱚᱣᱟᱜ ᱢᱤᱫᱴᱟᱹᱱ ᱜᱷᱟᱲᱛᱤ ᱤᱭᱟᱹᱭᱮᱱ ᱛᱟᱵᱚᱱᱟ ᱟᱨ ᱩᱛᱟᱹᱨ ᱜᱤᱫᱽᱨᱟᱹ ᱵᱚᱱ ᱤᱭᱟᱹᱭᱮ ᱮᱸ ᱟᱨ- ᱠᱷᱟᱨᱟᱯ ᱮᱱᱟ ᱠᱚ, ᱱᱤᱡᱟᱹ ᱛᱮ ᱟᱨᱠᱤ ᱚᱱᱟ ᱫᱚ ᱩᱱᱤ ᱛᱚ ᱵᱟᱭ ᱞᱟᱹᱭ ᱟᱠᱟᱫᱟ ᱠᱷᱟᱨᱟᱯᱼᱚᱜ ᱢᱮ ᱠᱷᱟᱨᱟᱯᱮᱜ ᱯᱮᱭᱟᱹᱧ ᱢᱮᱱᱛᱮ? ᱚᱱᱟ ᱫᱚ ᱩᱱᱤ ᱦᱚᱸ ᱫᱳᱥ ᱵᱟᱝ ᱜᱟᱱᱚᱜᱼᱟ?
ᱦᱳᱭ, ᱟᱫᱚ ᱩᱱᱤ
ᱪᱮᱫ ᱞᱮᱠᱟ ᱛᱮ ᱦᱚᱲ ᱫᱚ ᱡᱚᱛᱚ ᱜᱮ ᱠᱚ ᱪᱟᱦᱟᱣᱟ, ᱟᱵᱚᱣᱟᱜ ᱢᱮᱫᱴᱟᱝ ᱢᱮᱫᱴᱟᱝ ᱠᱟᱹᱢᱤ ᱤᱫᱤ ᱠᱟᱛᱮᱫ ᱥᱮ ᱢᱮᱫᱴᱟᱝ ᱡᱤᱱᱤᱥ, ᱤᱫᱤ ᱜᱮᱲᱮ, ᱮᱸ ᱵᱟᱨᱚᱝ ᱥᱟᱹᱭᱤ- ᱢᱮᱱᱟᱜᱼᱟ ᱵᱷᱟᱜᱤ ᱥᱟᱹᱭᱤᱴᱷ ᱦᱚᱸ ᱢᱮᱱᱟᱜᱼᱟ, ᱢᱮᱫᱴᱟᱝ ᱵᱟᱨ ᱥᱟᱹᱭᱤᱴ ᱦᱚᱸ ᱢᱮᱱᱟᱜᱼᱟ, ᱟᱫᱚ ᱟᱢ ᱚᱠᱟᱴᱟᱜ ᱮᱢ ᱠᱚᱨᱟᱣᱮᱜᱼᱟ, ᱟᱫᱚ ᱵᱟ ᱵᱟᱠᱷᱟᱱ ᱚᱱᱟ ᱜᱮ ᱦᱩᱭᱩᱜ ᱠᱟᱱᱟ ᱢᱟᱨᱟᱝ ᱠᱟᱛᱷᱟ᱾
ᱦᱳᱭ᱾
ᱦᱳᱭ, ᱨᱚᱲ
ᱱᱤᱛᱚᱜ ᱡᱮᱢᱚᱱ ᱱᱚᱜᱼᱚᱸᱭ ᱤᱭᱟᱹ ᱩᱸᱦ ᱦᱮᱸ ᱟᱸᱡᱚᱢᱚᱜ ᱠᱟᱱ ᱜᱮᱭᱟ?
ᱟᱪᱪᱷᱟ, ᱦᱳᱭ ᱞᱟᱹᱭ ᱢᱮ?
ᱛᱟᱦᱮᱞᱮ ᱤᱭᱟᱹ ᱠᱚᱫᱚ ᱪᱮᱫ ᱠᱟ ᱢᱟᱱᱮ ᱢᱟᱱᱟᱣ ᱜᱮᱭᱟ ᱠᱚ ᱟᱯᱮᱥᱮᱜ ᱚᱸᱻ ᱦᱩᱞ ᱢᱟᱦᱟ ᱠᱚ?
ᱦᱳᱭ ᱦᱳᱭᱳᱜ ᱜᱮᱭᱟ, ᱵᱮᱥ ᱜᱮ ᱦᱳᱭᱳᱜ -ᱟ, ᱮᱸᱜ
ᱚᱱ ᱯᱳᱜᱟᱨᱟᱢ ᱠᱚ ᱦᱩᱭᱩᱜ, ᱦᱩᱭᱩᱜ ᱜᱮᱭᱟ ᱥᱮ ᱪᱮᱫ?
ᱯᱳᱜᱮᱨᱟᱢ ᱠᱳᱫᱳ ᱵᱟᱝ ᱦᱩᱭᱩᱜ ᱜᱮᱭᱟ,
ᱥᱟᱹᱭ ᱛᱚ
ᱟᱵ,
ᱟᱹᱰᱤ ᱢᱟᱨᱟᱝ ᱢᱟᱱᱮ ᱵᱟᱹᱲᱤᱡ ᱚᱨᱥᱚᱝ ᱢᱟᱱᱮ ᱟᱵᱚᱣᱟᱜ ᱥᱟᱶᱛᱟ ᱥᱚᱢᱟᱡᱽ ᱨᱮ ᱥᱚᱲᱚ ᱵᱚᱞᱚᱱ ᱠᱟᱱᱟ ᱛᱚ ᱱᱤᱛᱩᱜ ᱫᱚ?
ᱟᱪᱪᱷᱟ ᱦᱟᱯᱮ ᱠᱟᱹᱴᱤᱡ ᱨᱚᱲ ᱦᱟᱸᱛᱟᱲ ᱢᱮᱥᱮᱜ ᱠᱟᱹᱴᱤᱜ ᱤᱧ ᱠᱟᱹᱴᱤᱡ ᱤᱧ ᱫᱟᱜ ᱮ ᱡᱟᱹᱲᱤ ᱭᱮᱫᱟ ᱦᱟᱯᱮ,
ᱟᱞᱮ ᱫᱚ ᱫᱚᱞᱥ ᱠᱚ ᱪᱟᱞᱟᱜ ᱜᱮᱭᱟ ᱦᱟᱸᱜ
ᱚ
ᱠᱟᱹᱴᱤᱡ ᱰᱤᱥᱴᱟᱯ ᱫᱟᱭ ᱤᱭᱟᱹᱜ ᱠᱟᱱᱟ ᱠᱟᱴᱟ ᱠᱟᱴᱟ ᱜᱮᱫ ᱜᱮᱫ ᱟᱸᱚᱢᱚᱜᱼᱟ ᱠᱟᱱᱟ᱾
ᱟᱪᱪᱷᱟ ᱦᱮᱛᱳᱜ ᱫᱚ ᱴᱷᱤᱠ ᱜᱮᱭᱟ᱾
ᱦᱩᱸ ᱦᱮᱛᱳᱜ ᱴᱷᱤᱠ ᱜᱮᱭᱟ᱾
ᱟᱨ ᱫᱟᱜ ᱮ ᱡᱚᱨᱚ ᱠᱮᱫᱟ ᱟᱨᱠᱤ ᱦᱮᱛᱳᱜ ᱱᱚᱜᱼᱚᱭ ᱡᱚᱨᱚᱭᱫᱟᱭ᱾
ᱳᱻ
ᱟᱫᱚ ᱦᱚᱸᱜᱼ ᱱᱟ ᱠᱟᱹᱢᱤ ᱥᱟᱣ ᱥᱟᱹᱨᱤᱜᱮ ᱡᱚᱯᱲᱟᱣ ᱦᱩᱭ ᱠᱟᱱᱟᱼᱼ ᱟᱨ ᱱᱚᱜᱼᱱᱟ ᱫᱟᱜ ᱢᱤᱫᱴᱟᱝ ᱟᱹᱰᱤ ᱦᱚᱜᱱᱚᱝᱠᱟᱱ ᱡᱷᱟᱢᱮᱞᱟ ᱫᱚ ᱾ ᱦᱤᱡᱩᱜ ᱠᱟᱱᱟ ᱪᱟᱞᱟᱜ ᱠᱟᱱᱟ᱾ ᱟᱫᱚ ᱤᱧ ᱦᱚᱸ᱾ ᱱᱚᱰᱮ ᱵᱟᱨᱦᱮ ᱥᱮᱫ ᱨᱮ ᱢᱤᱱᱤᱧ ᱧᱮᱞᱟ ᱚᱱᱠᱟ ᱡᱚᱨᱚᱠᱮᱫ ᱠᱟᱱ ᱫᱚ ᱱᱤᱛᱚᱜ ᱚᱲᱟᱜ ᱥᱮᱫ ᱪᱟᱞᱟᱣ ᱞᱮᱱ ᱜᱮ
ᱛᱟᱦᱚᱞᱮ ᱢᱟᱴ ᱥᱮᱫ ᱫᱚ ᱪᱟᱞᱟᱶ ᱞᱮᱱᱟᱢ ᱥᱮ ᱵᱟᱝ?
ᱵᱟᱝ ᱵᱟᱝ ᱵᱟᱹᱧ ᱪᱟᱞᱟᱣ ᱟᱠᱟᱱᱟ ᱚᱲᱟᱜ ᱨᱮᱜᱮ᱾
ᱟᱫᱚ ᱱᱚᱜ ᱱᱚᱝᱠᱟ ᱢᱟᱱᱮ ᱪᱮᱠᱟ ᱠᱟᱱᱟ᱾ ᱚᱲᱟᱜ ᱨᱮᱦᱚ ᱚᱠᱚᱭᱦᱚᱸ ᱵᱟᱹᱱᱩᱜ ᱠᱚᱣᱟ᱾
ᱟᱪᱪᱷᱟ ᱟᱪᱪᱷᱟ᱾
ᱟᱫᱚ ᱚᱲᱟᱜᱼᱼ
ᱦᱳᱭ ᱱᱤᱡᱮ ᱛᱮᱜᱮ ᱥᱟᱢᱲᱟᱣ ᱦᱳᱭᱳᱜ-ᱟ ᱟᱨᱠᱤ,
ᱤᱭᱟᱹ ᱠᱚ ᱛᱟᱥᱮᱠᱚ ᱛᱟᱦᱮᱸᱱᱟ᱾ ᱟᱫᱚ ᱛᱟᱦᱞᱮ ᱚᱱᱟᱜᱮ ᱱᱤᱛᱚᱜ ᱫᱟᱜ ᱦᱚᱪᱚ ᱠᱮᱫ ᱠᱷᱟᱱ ᱟᱫᱚ ᱤᱭᱟᱹ ᱦᱳᱭᱱᱟ ᱦᱟᱜ ᱠᱷᱟᱱ᱾ ᱟᱨ ᱵᱟᱠᱷᱟᱡ ᱦᱚᱸᱜᱚᱭᱼᱼ ᱟᱫᱚ ᱡᱩᱫᱤ ᱵᱟᱢ ᱠᱟᱹᱢᱤᱭᱟ ᱚᱲᱟᱜ ᱨᱮᱢ ᱛᱟᱦᱮᱱᱟ ᱟᱫᱚ ᱚᱱᱟ ᱛᱮᱦᱚᱸ ᱟᱫᱚ ᱠᱚᱢ ᱠᱚ ᱮᱜᱮᱨ ᱢᱮᱭᱟ ᱠᱤ ᱚᱲᱟᱜ ᱦᱚᱲ᱾
ᱦᱮᱸ ᱵᱟᱠᱷᱟᱱ ᱚᱲᱟᱜ ᱨᱮ ᱛᱟᱦᱮᱸ ᱠᱟᱛᱮᱫ ᱡᱩᱫᱤ ᱵᱟᱢ ᱠᱟᱹᱢᱤᱭᱟ ᱚᱱᱟ ᱦᱚᱸ ᱡᱩᱫᱤ ᱵᱟᱢ ᱧᱮᱞ ᱥᱟᱢᱴᱟᱣ᱾
ᱦᱳᱭ ᱦᱚᱞᱟ ᱫᱚᱠᱚ ᱮᱜᱮᱨ ᱠᱤᱧᱟᱹ ᱦᱚᱞᱟ ᱦᱚᱸ ᱟᱫᱚᱼᱼ
ᱚᱱᱠᱟ ᱫᱚ ᱢᱟᱡᱷᱮ ᱢᱟᱡᱷᱮ ᱠᱚ ᱡᱚᱢ ᱜᱮᱭᱟ ᱚᱲᱟᱜ ᱦᱚᱲ ᱴᱷᱮᱱ ᱠᱷᱚᱱᱟᱜ ᱫᱚ ᱾
ᱥᱟᱦᱟᱣ ᱦᱳᱭᱳᱜᱼᱟ ᱚᱱᱟ ᱠᱚ ᱫᱚ᱾ ᱥᱟᱦᱟᱱᱼᱼ
ᱦᱳᱭ ᱟᱫᱚ ᱪᱮᱫ ᱵᱤᱱ ᱞᱟᱹᱭ ᱞᱮᱜᱼᱟ ᱟᱫᱚ᱾
ᱫᱳᱥ ᱢᱮᱱᱟᱜ ᱛᱟᱢ ᱫᱚ᱾
ᱫᱳᱥ ᱫᱚ ᱢᱮᱱᱟᱜᱼᱟ ᱟᱫᱚ ᱢᱮᱱᱠᱷᱟᱱᱼᱼ ᱮᱱᱠᱷᱟᱱ ᱟᱫᱚ ᱤᱧ ᱫᱚ ᱠᱟᱹᱢᱤ ᱦᱚᱸᱛᱚᱧ ᱠᱟᱹᱢᱤ ᱠᱟᱱᱟ ᱚᱱᱟ ᱥᱟᱦᱟᱱ ᱟᱫᱚᱼᱼ
ᱟᱪᱪᱷᱟ ᱟᱪᱪᱷᱟ ᱦᱚ ᱚᱱᱠᱟ ᱫᱚ ᱦᱳᱭᱳᱜ ᱜᱮᱭᱟ ᱟᱨᱚ ᱡᱟᱦᱟᱸᱭᱮ ᱞᱚᱦᱚᱫᱟ ᱩᱱᱤ ᱜᱮᱛᱚᱭ ᱨᱚᱦᱚᱲᱟ ᱦᱟᱸᱜ᱾
ᱟᱫᱚ ᱚᱱᱟᱫᱚ ᱪᱮᱫ ᱞᱮᱠᱟ᱾
ᱦᱩᱸ᱾
ᱚᱱᱟ ᱫᱚ ᱪᱮᱫ ᱞᱮᱠᱟ ᱟᱫᱚ ᱡᱟᱦᱟᱸᱭᱮ ᱞᱚᱦᱚᱫᱟ ᱩᱱᱤᱜᱮ ᱨᱚᱦᱚᱲᱟ ᱟᱫᱚᱼᱼ
ᱦᱳᱭ ᱟᱫᱚ ᱞᱚᱦᱚᱫ ᱞᱮᱱᱠᱷᱟᱱ ᱚᱱᱟ ᱛᱮᱫᱚ ᱵᱟᱢ ᱪᱤᱠᱟᱹ ᱫᱟᱲᱮᱭᱟᱜᱼᱟ ᱦᱟᱯᱤ ᱵᱟᱭ ᱥᱤᱛᱩᱝ ᱞᱮᱠᱷᱟᱱ ᱫᱚ ᱛᱚᱵᱮ ᱪᱷᱟᱲᱟ ᱵᱟᱝ ᱨᱚᱦᱚᱲᱚᱜᱼᱟ ᱛᱚ ᱥᱟᱦᱟᱱ ᱥᱮ ᱡᱟᱦᱟᱱᱟᱜ ᱜᱮ
ᱦᱳᱭ ᱦᱳᱭ ᱫᱟᱜ ᱮ ᱡᱚᱨᱚ ᱠᱮᱫᱟ ᱱᱤᱛᱚᱜ ᱫᱚ ᱟᱹᱰᱤ ᱡᱳᱨ ᱜᱮ ᱟᱯᱮ ᱚᱱᱛᱮ ᱫᱚ ᱵᱟᱭ ᱡᱚᱨᱚ ᱵᱟᱲᱟᱭᱮᱫᱟ ᱵᱟᱝ ᱱᱤᱛᱚᱜ ᱫᱚ
ᱫᱟᱜ ᱫᱚ ᱵᱟᱭ ᱡᱚᱨᱚ ᱠᱟᱜᱼᱟ ᱦᱟᱯᱮ ᱟᱨ ᱨᱤᱢᱤᱞ ᱠᱟᱜᱟᱭ ᱟᱞᱮ ᱦᱚᱸ ᱟᱢᱫᱟ ᱠᱤᱪᱷᱩ ᱥᱟᱯᱷᱟ ᱵᱟᱲᱟ ᱠᱟᱜᱼᱟ ᱦᱟᱸᱜ
ᱟᱪᱪᱷᱟ ᱟᱫᱚ ᱟᱨ ᱱᱚᱝᱠᱟ ᱤᱭᱟᱹ ᱫᱟᱠᱟ ᱠᱚᱫᱚᱢ ᱡᱚᱢ ᱵᱟᱲᱟ ᱠᱟᱜᱼᱟ ᱵᱟ
ᱦᱳᱭ ᱫᱟᱠᱟ ᱠᱚᱫᱚ ᱛᱮᱦᱮᱧ ᱫᱚ ᱦᱟᱸᱜ ᱪᱮᱫ ᱦᱚᱸ ᱵᱟᱝ ᱛᱟᱦᱮᱸ ᱠᱟᱱᱟ ᱟᱨᱠᱤ ᱚᱱᱠᱟ ᱠᱟᱹᱢᱤ ᱵᱟᱹᱱᱩᱜᱼᱟ ᱛᱚ ᱛᱮᱦᱮᱧ ᱫᱚ ᱨᱚᱵᱤᱵᱟᱨ ᱠᱟᱱᱟ ᱛᱚ ᱛᱟᱦᱞᱮ ᱠᱟᱹᱢᱤ ᱵᱚᱞᱛᱮ ᱴᱤᱭᱩᱥᱮᱱ ᱢᱮᱱᱟᱜ ᱨᱮᱦᱚᱸ ᱱᱤᱛᱚᱜ ᱫᱚ ᱵᱟᱝ ᱦᱟᱸᱜ ᱟᱹᱭᱩᱵ ᱥᱮᱫ ᱟᱫᱚ ᱵᱮᱲᱟ ᱫᱚ ᱫᱟᱠᱟ ᱩᱛᱩ ᱤᱥᱤᱱ ᱦᱩᱭ ᱱᱟ ᱛᱩᱯᱩ ᱵᱟᱲᱟ ᱡᱚᱢ ᱵᱟᱲᱟ ᱦᱩᱭ ᱠᱟᱱᱟ ᱱᱤᱛᱚᱜ ᱫᱚ ᱦᱟᱸᱜ ᱛᱤᱠᱤᱱ ᱛᱚ ᱵᱟᱲᱟᱭ ᱟᱹᱪᱩᱨᱚᱜ ᱠᱟᱱᱟ ᱟᱫᱚ
ᱟᱪᱪᱷᱟ ᱦᱳᱭ ᱟᱫᱚ ᱤᱧ ᱦᱚᱸ ᱚᱱᱟ ᱵᱟᱨ ᱠᱚᱜᱮ ᱠᱟᱹᱴᱤᱡ ᱟᱹᱰᱤ ᱦᱚᱲᱟᱜ ᱜᱮ ᱫᱤᱥᱟᱹ ᱵᱟᱝ ᱛᱟᱦᱮᱱ ᱛᱟᱠᱚᱣᱟ ᱟᱨ ᱚᱠᱟ ᱟᱹᱛᱩ ᱟᱹᱛᱩ ᱴᱚᱞᱟ ᱠᱚᱨᱮ ᱛᱟᱦᱮᱸ ᱞᱮᱱ ᱠᱷᱟᱱ ᱚᱱᱠᱟ ᱩᱱᱟᱹᱜ ᱫᱚ ᱵᱟᱝ ᱫᱤᱥᱟᱹᱜᱼᱟ ᱦᱳᱭ ᱟᱫᱚ ᱤᱧ ᱛᱮᱦᱮᱧ ᱵᱟᱹᱧ ᱵᱩᱡᱽ ᱫᱟᱲᱮᱜ ᱛᱟᱦᱮᱸᱱᱟ ᱟᱫᱚ ᱥᱚᱵᱽ ᱥᱚᱢᱚᱭᱤᱧ ᱢᱚᱱᱭᱮᱫ ᱛᱟᱦᱮᱸᱫᱟ ᱞᱟᱹᱭ ᱫᱟᱹᱧ ᱤᱭᱟᱹ ᱱᱩᱠᱩ ᱢᱟ ᱚᱞᱚᱜ ᱯᱟᱲᱦᱟᱣ ᱦᱚᱲ ᱠᱟᱱᱟ ᱠᱚ ᱛᱟᱦᱞᱮ ᱱᱤᱛᱳᱜ ᱦᱚᱸ ᱱᱚᱸᱰᱮ ᱢᱮᱱᱟᱜ ᱠᱚᱣᱟ ᱵᱟᱠᱚ ᱚᱞᱚᱜ ᱯᱟᱲᱦᱟᱜ ᱠᱟᱱᱟ ᱵᱟᱠᱚ ᱪᱟᱞᱟᱜ ᱠᱟᱱᱟ
ᱦᱩᱸ ᱦᱩᱸ
ᱟᱫᱚ ᱱᱚᱜᱼᱚᱭ ᱛᱮᱦᱤᱧ ᱨᱚᱵᱤᱵᱟᱨ ᱠᱟᱱᱟ ᱢᱮᱱᱛᱮ ᱱᱚᱜᱼᱚᱭᱤᱧ ᱵᱩᱡ ᱠᱮᱫᱟ
ᱛᱮᱦᱮᱧ ᱨᱚᱵᱤᱵᱟᱨ ᱠᱟᱱᱟ ᱦᱚᱞᱟ ᱦᱚᱸ ᱵᱟᱞᱮ ᱪᱟᱞᱟᱣ ᱠᱟᱱ ᱜᱮᱭᱟ ᱩᱸ ᱦᱚᱞᱟ ᱦᱚᱸ ᱛᱟᱦᱮᱸ ᱠᱟᱱ ᱜᱮᱭᱟ ᱟᱨᱠᱤ ᱨᱩᱢ ᱠᱚᱨᱮ ᱜᱮ ᱛᱮᱦᱮᱧ ᱢᱮᱱᱟᱜ ᱞᱮᱜᱮ ᱜᱟᱯᱟ ᱫᱚ ᱪᱟᱜ ᱦᱳᱭᱳᱜᱼᱟ
ᱟᱪᱪᱷᱟ ᱟᱪᱪᱷᱟ
ᱚ ᱴᱟᱭᱤᱢ ᱠᱚ ᱦᱩᱭ ᱵᱟᱲᱟ ᱞᱮᱱᱠᱷᱟᱱ ᱟᱨᱠᱤ ᱠᱟᱛᱷᱟ ᱦᱳᱭᱳᱜᱼᱟ
ᱦᱳᱭ ᱟᱫᱚ ᱦᱳᱭ ᱚᱞᱚᱜ ᱯᱟᱲᱦᱟᱣ ᱤᱭᱟᱹ ᱨᱮᱫᱚ ᱟᱫᱚ ᱚᱱᱟ ᱨᱮᱜᱮ ᱦᱤᱛᱚᱜ ᱫᱚ ᱵᱮᱥ ᱚᱠᱛᱚ ᱫᱚ ᱚᱱᱟ ᱨᱮᱜᱮ ᱛᱟᱦᱮᱱ ᱦᱳᱭᱳᱜᱼᱟ ᱟᱫᱚ ᱩᱱᱟᱹᱜ ᱚᱠᱛᱚ ᱱᱤᱛᱚᱜ ᱫᱚ ᱟᱫᱚ ᱮᱟᱜ ᱠᱤᱷᱩ ᱠᱚᱨᱮ ᱠᱤ ᱩᱱᱟᱹᱜ ᱮᱢ ᱫᱟᱲᱮᱭᱟᱜᱼᱟ ᱢᱤᱫ ᱤᱭᱟᱹ ᱛᱮᱫᱚ, ᱩᱱᱟᱹᱜ ᱫᱚ ᱵᱟᱢ ᱮᱢ ᱫᱟᱲᱮᱭᱟᱜᱼᱟ᱾
ᱵᱟᱝ ᱥᱟᱸᱵᱞᱟᱣ ᱢᱩᱥᱠᱤᱞ ᱜᱮᱭᱟ᱾
ᱦᱳᱭ ᱦᱳᱭ ᱟᱫᱚ ᱦᱳᱭ ᱚᱠᱛᱚ ᱠᱚᱦᱚᱸ ᱦᱳᱭ ᱦᱮᱡ ᱟᱠᱟᱱᱟ ᱟᱫᱚ ᱢᱟ᱾